ᱦᱮᱞᱳ᱾
ᱴᱷᱤᱠ ᱜᱮᱭᱟ ᱟᱞᱤᱧᱟᱜ ᱟᱸᱡᱚᱢᱚᱜ ᱠᱟᱱᱟ ᱦᱳᱭ ᱟᱸᱡᱚᱢᱚᱜ ᱠᱟᱱ ᱜᱮᱭᱟ᱾
ᱳ ᱡᱟᱞᱟ ᱟᱨ ᱪᱮᱜ ᱠᱚᱯᱮ ᱪᱤᱠᱟᱹ ᱵᱟᱲᱟᱭᱮᱜ ᱟᱱ᱾
ᱫᱟᱠᱟ ᱩᱛᱩ ᱯᱮ ᱤᱥᱤᱱ ᱠᱮᱜ-ᱟ ᱟᱫᱚ ᱚᱸᱜ-ᱚᱭ ᱫᱩᱲᱩᱵ ᱡᱤᱨᱟᱹᱣ ᱠᱟᱱᱟ ᱞᱮ ᱜᱚᱞᱯᱷᱚᱭ ᱫᱟᱠᱩ ᱤᱧ ᱟᱭᱚ ᱛᱟᱠᱩ ᱫᱚ ᱠᱩᱞᱦᱤ ᱥᱮᱜ ᱨᱮ ᱫᱩᱨᱩᱵ ᱠᱟᱛᱮᱜ᱾ ᱟᱨ ᱤᱧ ᱫᱚ ᱚᱸᱜᱚᱭ ᱚᱲᱟᱜ ᱥᱮᱜ ᱨᱮᱜᱤ᱾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
ᱟᱯᱮ ᱫᱚ ᱪᱮᱫ ᱠᱚᱯᱮ ᱪᱤᱠᱟᱹᱭᱮᱜ-ᱟ?
ᱟᱞᱮ ᱦᱚᱸ ᱚᱲᱟᱜ ᱠᱚᱨᱮ ᱜᱮ ᱱᱤᱛᱳᱜ ᱫᱚ ᱫᱩᱲᱩᱵ ᱵᱟᱲᱟᱣ ᱠᱟᱱᱟᱞᱮ᱾ ᱫᱤᱱ ᱵᱮᱞᱟ ᱢᱟ ᱱᱮᱛᱟᱨ ᱫᱚ ᱨᱚᱦᱚᱭ ᱫᱤᱱ ᱨᱚᱦᱚᱭ ᱵᱟᱲᱟ ᱠᱟᱛᱮᱜ᱾ ᱟ ᱢᱟᱸᱡᱟᱱ ᱵᱮᱲᱟ ᱡᱚᱢ ᱵᱟᱲᱟ ᱠᱟᱛᱮᱜ ᱱᱤᱛᱳᱜ ᱫᱚ ᱚᱸᱜ-ᱚᱭ ᱚᱲᱟᱜ ᱠᱚᱨᱮ ᱞᱮ ᱫᱩᱲᱩᱵ ᱵᱟᱲᱟ ᱠᱟᱛᱮ ᱞᱮ ᱜᱚᱞᱯᱚ ᱵᱟᱲᱟᱭᱮᱜ-ᱟ᱾
ᱩᱸ᱾ ᱛᱮᱦᱮᱧ ᱫᱟᱠᱟ ᱩᱛᱩ ᱠᱚᱫᱚ ᱯᱮ ᱤᱥᱤᱱ ᱠᱮᱜ-ᱟ ᱥᱮ ᱵᱟᱝᱟ?
ᱦᱮᱸ ᱫᱟᱠᱟ ᱩᱛᱩ ᱢᱟ ᱪᱚᱸᱫᱟᱣ ᱠᱟᱫᱟᱞᱮ, ᱟᱨ ᱱᱚᱱᱛᱮ ᱜᱚᱞᱯᱚ ᱞᱮ ᱜᱚᱞᱯᱚ ᱵᱟᱲᱟᱭᱮᱜ-ᱟ᱾
ᱦᱳ ᱛᱟᱦᱞᱮ ᱪᱮᱜ ᱠᱚᱯᱮ ᱩᱛᱩᱭᱫᱟ ᱛᱤᱦᱤᱧ ᱫᱚ?
᱾ ᱩᱛᱩ ᱫᱚ ᱪᱮᱜ ᱦᱚᱸ ᱵᱟᱝ ᱚᱝᱠᱟ ᱛᱮᱦᱮᱧ ᱫᱚ ᱟᱲᱟᱜ ᱛᱤᱠᱤ ᱦᱩᱭᱩᱜ ᱠᱟᱱᱟ ᱢᱩᱱᱜᱟᱹ ᱟᱲᱟᱜ᱾ ᱛᱤᱠᱤ ᱟᱨ ᱫᱟᱜ ᱢᱟᱰᱤ ᱧᱤᱫᱟᱹ ᱵᱮᱰᱟ ᱦᱚᱸᱞᱮ ᱫᱟᱜ ᱢᱟᱰᱤᱭᱫᱟ ᱛᱤᱦᱤᱧ ᱫᱚ᱾
ᱫᱟᱜ ᱢᱟᱹᱰᱤ ᱟᱨ ᱢᱩᱱᱜᱟᱹ ᱟᱲᱟᱜ ᱛᱤᱠᱤ ᱫᱚ ᱚᱠᱟ ᱞᱮᱠᱟ ᱯᱮ ᱡᱚᱢᱮᱜ-ᱟ?
ᱦᱮᱸ ᱱᱚᱝᱠᱟ ᱜᱤ ᱫᱟᱜ ᱢᱟᱰᱤ᱾ ᱢᱩᱱᱜᱟᱹ ᱟᱲᱟᱜ ᱨᱚᱦᱚᱲ ᱨᱚᱦᱚᱲ ᱜᱮᱛᱚ ᱵᱟᱠᱷᱟᱱ ᱨᱟᱥᱮ ᱞᱮᱠᱷᱟᱱ ᱛᱚ ᱚᱱᱟᱫᱚ ᱵᱟᱝ ᱡᱚᱢᱚᱜᱚᱜ-ᱟ᱾
ᱦᱮᱸ ᱚᱱᱟ ᱫᱟᱜ ᱫᱤᱭᱮ ᱛᱤᱠᱤ ᱢᱩᱱᱜᱟᱹ ᱟᱲᱟᱜ ᱫᱚ᱾ ᱛᱚ ᱵᱷᱟᱡᱟ ᱢᱮᱱᱢᱮ ᱡᱮ ᱢᱩᱱᱜᱟᱹ ᱟᱲᱟᱜ ᱵᱷᱟᱡᱟ ᱠᱩᱲᱦᱤ ᱠᱟᱜ-ᱟ ᱯᱮ᱾ ᱵᱟᱝ ᱥᱮ᱾
ᱵᱷᱟᱡᱟ ᱫᱚ ᱵᱟᱝᱞᱮ ᱵᱷᱟᱡᱟᱭ ᱜᱮᱭᱟ ᱛᱤᱠᱤ ᱜᱮ᱾ ᱥᱩᱱᱩᱢ ᱠᱚ ᱥᱩᱱᱩᱢ ᱠᱚᱫᱚ ᱵᱟᱝᱞᱮ ᱮᱢᱟᱜ ᱜᱮᱭᱟ ᱟᱫᱚ᱾ ᱫᱟᱜ ᱨᱮᱜᱮᱞᱮ ᱛᱤᱠᱤᱭᱟᱞᱮ ᱟᱨ ᱠᱟᱴᱤᱜ ᱨᱚᱥᱩᱱ ᱠᱚᱞᱮ ᱮᱢᱟᱜ-ᱟ᱾
ᱟᱪᱷᱟ᱾ ᱟᱞᱮ ᱫᱚ ᱵᱟᱝᱟ ᱟᱞᱮ ᱫᱚ ᱟᱜᱮ ᱚᱱᱟ ᱫᱚ ᱪᱤᱠᱟᱹᱭᱟᱞᱮ ᱢᱟᱱᱮ᱾ ᱢᱩᱝᱜᱟᱹ ᱟᱲᱟᱜ ᱟᱵᱩᱜ ᱥᱟᱯᱷᱟ ᱠᱟᱛᱮᱜ ᱟᱜᱮ ᱫᱚᱞᱮ ᱤᱭᱟᱹ ᱠᱮᱜ ᱜᱮ᱾ ᱟᱨ ᱥᱩᱱᱩᱢ ᱞᱟᱜᱟᱣ ᱠᱟᱛ ᱟᱜᱮ ᱵᱟᱝ ᱫᱚ ᱵᱟᱝ ᱞᱮ ᱤᱭᱟᱹᱭ ᱵᱷᱟᱯ ᱧᱚᱜ ᱞᱮ ᱛᱷᱚᱲᱟ ᱛᱟᱯᱚᱨᱮ᱾ ᱥᱮ ᱥᱩᱱᱩᱢ ᱞᱮ ᱤᱭᱟᱹᱣ ᱟᱜ-ᱟ ᱵᱟᱝᱠᱷᱟ ᱵᱟᱢ ᱤᱭᱟᱹᱭ ᱨᱮᱦᱚᱸ ᱵᱟᱢ ᱛᱤᱠᱤᱭ ᱨᱮᱦᱚᱸ᱾ ᱢᱟᱱᱮ ᱰᱟᱭᱨᱮ ᱤᱭᱟᱹ ᱥᱩᱱᱩᱢ ᱫᱩᱞᱟᱜ ᱢᱮ ᱟᱫᱟ ᱢᱮᱥᱟ ᱟᱜ ᱢᱮ ᱱᱤᱛᱟᱹᱜ᱾ ᱨᱟᱹᱥᱩᱱ ᱟᱨ ᱢᱟᱹᱨᱤᱪ ᱞᱟᱜᱟᱣ ᱠᱟᱛᱮᱜ᱾ ᱛᱟᱯᱚᱨᱮ ᱚᱱᱟ ᱢᱩᱱᱜᱟᱹ ᱟᱲᱟᱜ ᱞᱮ ᱚᱱᱟ ᱜᱮ ᱤᱭᱟᱹᱭ-ᱟ ᱠᱷᱟᱫᱞᱮᱭᱟ᱾
ᱚ ᱡᱟᱞᱮ ᱢᱟᱱᱮ ᱵᱟᱱᱟᱨ ᱞᱮᱠᱟ᱾ ᱵᱟᱱᱟᱨ ᱞᱮᱠᱟ ᱛᱮᱜᱮ ᱜᱟᱱᱚᱜ-ᱟ ᱯᱳᱭᱞᱳ ᱫᱚ ᱵᱷᱟᱵᱽ ᱠᱟᱛᱮᱜ᱾ ᱟᱨ ᱵᱟᱠᱷᱟᱱ ᱫᱚ ᱚᱱᱟ ᱟᱲᱟᱜ ᱠᱚ ᱟᱨᱩᱵ ᱠᱟᱛᱮ ᱥᱚᱡᱟ-ᱥᱩᱡᱤ ᱥᱩᱱᱩᱢ ᱨᱮ ᱵᱷᱟᱡᱤ ᱦᱚᱸ ᱜᱟᱱᱚᱜ-ᱟ᱾
ᱦᱚᱭ ᱚᱝᱠᱟ ᱠᱟᱛᱮ ᱜᱮᱛᱚ ᱵᱮᱥᱨᱮ ᱮᱢ ᱜᱮᱭᱟᱭ ᱾
ᱦᱳᱭ ᱠᱟᱱᱟ ᱦᱮᱸ ᱛᱚ᱾
ᱟᱯᱮ ᱥᱮᱱ ᱫᱚ ᱪᱟᱛᱚᱢ ᱟᱲᱟᱜ ᱠᱚᱫᱚ ᱵᱟᱝ ᱧᱟᱢᱚᱜ ᱠᱟᱱᱟ?
ᱦᱮᱸ ᱱᱮᱛᱟᱨ ᱫᱤᱱ ᱢᱟ ᱪᱟᱛᱚᱢ ᱟᱲᱟᱜ ᱫᱚ ᱧᱟᱢᱚᱜ ᱠᱟᱱ ᱜᱮᱭᱟ ᱟᱫᱚ ᱵᱟᱝᱞᱮ ᱥᱤᱫ ᱠᱟᱫᱟ᱾ ᱚᱝᱠᱟ ᱟᱰᱤ ᱡᱟᱥᱛᱤ ᱜᱮ ᱧᱟᱢᱚᱜ-ᱟ ᱪᱟᱛᱚᱢ ᱟᱲᱟᱜ ᱠᱚᱫᱚ᱾
ᱩᱫ ᱠᱚ ᱧᱟᱢᱚᱜ ᱠᱟᱱᱟ ᱥᱮ ᱵᱟᱝ᱾
ᱪᱮᱫ ᱠᱚ?
ᱠᱚᱼᱼ
ᱩᱫ ᱠᱚᱼᱼ
ᱦᱩᱸ᱾
ᱦᱮᱸ ᱦᱮᱸ ᱟᱞᱮ ᱥᱮᱫ ᱢᱟ ᱱᱚᱛᱮ ᱵᱤᱨ ᱫᱚᱢᱮ ᱦᱮᱱᱟᱜᱼᱟ ᱥᱩᱨ ᱨᱮᱜᱮ ᱛᱟᱦᱞᱮ ᱚᱱᱠᱟ ᱩᱫᱼᱼ ᱯᱩᱴᱠᱟᱹ ᱠᱚᱫᱚ ᱟᱹᱰᱤ ᱡᱟᱹᱥᱛᱤ ᱜᱮᱠᱚ ᱚᱢᱚᱱᱚᱜ ᱠᱟᱱᱟ ᱟᱨ ᱚᱱᱛᱮ ᱟᱯᱮ ᱥᱮᱫ ᱚᱱᱟ ᱩᱫ ᱯᱩᱴᱠᱟᱹ ᱠᱚᱫᱚ ᱠᱚ ᱧᱟᱢᱚᱜ ᱜᱮᱭᱟ ᱥᱮ ᱵᱟᱝ?
ᱟᱞᱮ ᱥᱮᱱ ᱫᱚ ᱚᱱᱟ ᱯᱩᱴᱠᱟᱹ ᱡᱟᱦᱟᱸᱢ ᱢᱮᱱᱠᱮᱜ ᱚᱱᱟ ᱫᱚ ᱵᱟᱠᱚ ᱵᱟᱝ ᱧᱟᱢᱚᱜ ᱜᱮᱭᱟ ᱟᱞᱮᱥᱮᱫ ᱵᱤᱨ ᱫᱤᱥᱚᱢ ᱫᱚ ᱵᱟᱝ ᱠᱟᱱᱟ ᱛᱚ ᱾ ᱟᱨ ᱡᱟᱦᱟᱸ ᱩᱫ ᱠᱚᱫᱚ ᱦᱮᱸ ᱚᱱᱟ ᱢᱟ ᱡᱷᱟᱲ ᱠᱚ ᱡᱟᱦᱟᱸ ᱛᱟᱦᱮᱱᱟ ᱚᱱᱛᱮ ᱠᱚᱨᱮ ᱡᱟᱱᱟᱢᱚᱜ ᱜᱮᱭᱟ ᱾ ᱟᱫᱚ ᱱᱤᱛᱟᱨ ᱢᱟ ᱚᱛ ᱨᱮ ᱚᱛ ᱠᱷᱚᱱᱟᱜ ᱵᱟᱝ ᱡᱟᱱᱟᱢᱚᱜ-ᱟ ᱤᱭᱟᱹᱜ-ᱟ ᱦᱮ ᱵᱟᱝ? ᱚᱱᱟ ᱩᱫ ᱫᱚ ᱵᱟᱝ ᱧᱮᱞ ᱧᱟᱢᱚᱜ ᱠᱟᱱᱟ ᱱᱮᱛᱟᱨ ᱫᱚ ᱟᱞᱮ ᱥᱮᱱ ᱫᱚ ᱾ ᱡᱟᱦᱟᱸ ᱱᱤᱛᱚᱜ ᱫᱚ ᱚᱱᱟ ᱡᱟᱦᱟᱸ ᱵᱩᱥᱩᱵ ᱠᱚ ᱥᱮᱭᱟ ᱠᱚᱜ-ᱟ ᱚᱸᱰᱮ ᱠᱷᱚᱱᱜᱮ ᱩᱰᱩᱠ ᱠᱚᱜ-ᱟ ᱚᱱᱟ ᱵᱩᱥᱩᱵ ᱩᱫ ᱾ ᱚᱸᱰᱮ ᱚᱱᱟ ᱜᱮᱞᱮ ᱡᱚᱢᱟ ᱫᱚᱢᱮ ᱥᱤᱵᱤᱞ ᱜᱮᱭᱟ ᱵᱩᱥᱩᱵ ᱩᱵ ᱫᱚ ᱚᱱᱟ ᱾ ᱡᱟᱦᱟᱸ ᱚᱛ ᱠᱷᱚᱱ ᱩᱰᱩᱠᱚᱜ-ᱟ ᱚᱱᱟ ᱩᱫ ᱜᱮᱠᱚ ᱡᱚᱢᱟ ᱾
ᱦᱮᱸ ᱦᱮᱸ ᱵᱩᱥᱩᱵ ᱩᱫ ᱢᱟ ᱚᱱᱠᱟ ᱟᱹᱰᱤ ᱜᱮ ᱥᱤᱵᱤᱞᱟ ᱥᱤᱵᱤᱞ ᱫᱚ ᱟᱨ ᱴᱭᱠᱩᱡ ᱫᱚ ᱠᱟᱹᱴᱤᱡ ᱥᱟᱯᱷᱟ ᱥᱟᱹᱯᱤ ᱜᱮ ᱛᱟᱦᱮᱱᱟ ᱛᱚ ᱦᱮᱫᱮᱸ ᱜᱮ ᱧᱮᱞᱚᱜ ᱨᱮᱦᱚᱸ ᱾
ᱦᱮᱸ᱾
ᱟᱨ ᱱᱚᱛᱮ ᱟᱞᱮ ᱥᱮᱱᱟᱜ ᱵᱤᱨ ᱨᱮᱱᱟᱜ ᱩᱫ ᱫᱚ ᱚᱱᱠᱟ ᱫᱟᱜ ᱠᱚ ᱯᱟᱹᱥᱤᱨᱟᱜ-ᱟ ᱱᱮᱛᱟᱨ ᱡᱟᱹᱯᱩᱫ ᱫᱤᱱ ᱛᱚ ᱼᱼ ᱫᱟᱜ ᱠᱚ ᱯᱟᱹᱥᱤᱨᱟᱜ ᱠᱟᱱ ᱱᱚᱝᱠᱟ ᱫᱷᱩᱲᱤ ᱠᱚ ᱫᱚᱢᱮ ᱞᱟᱴᱷᱟᱠᱟᱜ-ᱟ ᱾
ᱦᱩᱸ
ᱚᱱᱟᱜᱮ ᱟᱹᱨᱩᱵ ᱥᱟᱯᱷᱟ ᱠᱟᱛᱮ ᱩᱛᱩ ᱵᱟᱲᱟᱭᱟᱞᱮ ᱥᱳᱲᱮ ᱵᱟᱲᱟᱭᱟᱞᱮ ᱾
ᱢᱟᱱᱮ ᱮᱴᱟᱜ ᱰᱤᱥᱴᱤᱠ ᱠᱚ ᱡᱷᱟᱲᱜᱨᱟᱢ ᱰᱤᱥᱴᱤᱠ ᱾ ᱦᱩᱰᱤᱧ ᱦᱟᱭᱵᱨᱤᱰ ᱠᱚ ᱠᱚ ᱟᱠᱷᱨᱤᱧ ᱮᱫ ᱛᱟᱦᱮᱱᱟ ᱥᱮ ᱾ ᱚᱱᱛᱮ ᱦᱟᱴ ᱦᱩᱭᱩᱜ-ᱟ ᱛᱚᱠᱷᱚᱱ ᱦᱩᱫᱤᱧ ᱦᱟᱛᱟᱣ ᱟᱹᱜᱩ ᱞᱮᱫ-ᱟ ᱟᱨ ᱛᱚᱠᱷᱚᱱ ᱫᱚ ᱚᱱᱟ ᱩᱫ ᱫᱚ ᱫᱚᱢᱮ ᱩᱱᱟᱜ ᱫᱚ ᱵᱟᱝ ᱥᱤᱵᱤᱞ ᱞᱤᱫᱤᱧᱟ ᱢᱟᱱᱮ ᱡᱟᱸᱦᱟ ᱵᱩᱥᱩᱵ ᱩᱫ ᱥᱤᱵᱤᱞᱟᱼᱼ ᱚᱱᱟ ᱦᱚᱸ ᱵᱤᱨ ᱠᱷᱚᱱ ᱵᱟᱝ ᱫᱚ ᱟᱹᱜᱩ ᱟᱠᱟᱫ ᱵᱟᱝ ᱫᱚ ᱚᱠᱟ ᱠᱷᱚᱱ᱾ ᱦᱟᱴ ᱨᱮᱠᱚ ᱟᱜᱩᱭᱮᱫ ᱛᱟᱸᱦᱮᱱᱟ ᱦᱟᱛᱟᱣ ᱠᱮᱜᱟ ᱵᱟᱝ? ᱟᱫᱚ ᱩᱛᱩ ᱠᱟᱛᱮ ᱵᱤᱱ ᱧᱮᱞᱟ ᱩᱱᱟᱜ ᱫᱚ ᱵᱟᱝ᱾ ᱢᱟᱱᱮ ᱟᱞᱟᱫᱟ ᱜᱮ ᱵᱩᱥᱩᱵ ᱩᱫ ᱫᱚ ᱫᱚᱢᱮ ᱥᱤᱵᱤᱞ ᱜᱮᱭᱟ᱾ ᱩᱱᱟ. ᱜ ᱫᱚ ᱵᱟᱝ ᱵᱟᱝ ᱵᱩᱡᱷᱟᱹᱣ ᱞᱤᱫᱤᱧᱟ ᱥᱤᱵᱤᱞ ᱫᱚᱼᱼ
ᱚ ᱡᱟᱞᱟ ᱟᱨ ᱚᱱᱠᱟ ᱟᱯᱮ ᱥᱮᱫ ᱫᱚᱼᱼ ᱩᱫ ᱵᱩᱥᱩᱵ ᱩᱫ ᱠᱚᱫᱚ ᱯᱤᱴᱷᱟᱹ ᱵᱟᱲᱟᱭ ᱜᱮᱭᱟ ᱠᱚ ᱥᱮ ᱵᱟᱝ?
ᱯᱤᱴᱷᱟᱹᱭ ᱟᱰᱤ ᱢᱚᱡᱽ ᱥᱤᱵᱤᱞᱤᱧᱟ᱾
ᱚ ᱟᱨ ᱛᱟᱦᱞᱮ ᱡᱚᱠᱷᱚᱱ ᱚᱱᱠᱟ ᱯᱚᱨᱚᱵᱽ ᱯᱟᱹᱞᱤ ᱠᱚ ᱦᱩᱭᱩᱜᱼᱟ ᱩᱱ ᱥᱚᱢᱚᱭᱼᱼ ᱚᱱᱠᱟ ᱯᱤᱴᱷᱟᱹ ᱵᱟᱲᱟᱭ ᱜᱮᱭᱟ ᱯᱮ ᱥᱮ ᱵᱟᱝ ᱟᱯᱮ ᱫᱚ?
ᱦᱮᱸ ᱡᱚᱠᱷᱚᱱ ᱤᱭ. ᱥᱚᱦᱚᱨᱟᱭ ᱠᱨᱮᱞᱮ ᱯᱤᱴᱷᱟᱭ ᱜᱮᱭᱟ. ᱾
ᱦᱮᱸ ᱥᱚᱨᱦᱟᱹᱭ ᱥᱚᱢᱚᱭ ᱥᱟᱠᱨᱟᱹᱛ ᱥᱟᱠᱨᱟᱹᱛ ᱠᱚᱨᱮᱼᱼ
ᱥᱟᱠᱨᱟᱛ ᱨᱮ ᱫᱚ ᱟᱞᱮ ᱴᱷᱮᱱ ᱫᱚ ᱵᱟᱝ ᱞᱮ ᱯᱤᱴᱷᱟᱹᱭᱟ ᱦᱩᱭᱩᱜᱼᱟ᱾ ᱟᱞᱮ ᱴᱷᱮᱱ ᱫᱚ ᱵᱟᱝ ᱦᱩᱭᱩᱜᱼᱟ ᱠᱚᱢ ᱜᱮᱭᱟ ᱞᱮ ᱥᱮ ᱯᱮᱭᱟ ᱚᱲᱟᱜ ᱱᱤᱭᱟ. ᱜᱮᱞᱮ ᱯᱟᱞᱚᱱ ᱠᱮᱫ ᱜᱮ᱾
ᱟᱨ ᱛᱟᱦᱚᱞᱮ ᱡᱟᱦᱟᱱᱟᱜ ᱡᱩᱫᱤ ᱯᱮ ᱯᱤᱴᱷᱟᱹ ᱵᱟᱲᱟᱭᱟᱼ ᱛᱟᱦᱞᱮ ᱟᱯᱮ ᱫᱚ ᱚᱱᱠᱟ ᱵᱤᱨ ᱠᱚᱦᱚᱸ ᱵᱟᱹᱱᱩᱜᱼᱟ ᱞᱟᱹᱭ ᱫᱟᱢ᱾ ᱛᱟᱦᱚᱞᱮ ᱫᱚ ᱚᱱᱟ ᱥᱟᱠᱟᱢ ᱨᱮᱫᱚ ᱵᱟᱝ ᱯᱮ ᱯᱤᱴᱷᱟᱹᱭᱟ, ᱚᱱᱟ ᱥᱩᱱᱩᱢ ᱯᱤᱴᱷᱟᱹ ᱜᱮᱯᱮ ᱯᱤᱴᱷᱟᱹᱭᱟ᱾
ᱟᱱᱟ ᱥᱟᱠᱟᱢ ᱨᱮ ᱫᱚ ᱵᱟᱞᱮ ᱯᱤᱴᱷᱟᱹᱭᱟ ᱟᱞᱮ ᱫᱚ ᱢᱟᱱᱮ ᱤᱭᱟ. ᱥᱟᱠᱟᱢ ᱥᱟᱨᱡᱚᱢ ᱫᱟᱠᱟᱢ ᱫᱚ ᱟᱞᱮ ᱥᱮᱱ ᱫᱚ ᱵᱟᱱᱩᱜ ᱟᱠᱟᱫᱟ ᱛᱚ᱾
ᱟᱞᱮ ᱥᱮᱱ ᱫᱚ ᱴᱟᱞᱤ ᱥᱟᱠᱟᱢ ᱢᱮᱱᱟᱜ ᱟᱠᱟᱫᱟ ᱴᱟᱞᱤ ᱥᱟᱠᱟᱢ ᱨᱮᱫᱚ ᱞᱮ ᱯᱤᱴᱷᱟ. ᱭ ᱜᱮᱭᱟ, ᱟᱨ ᱛᱟᱨᱯᱚᱨᱮ ᱫᱚ᱾ ᱚᱱᱟᱨᱮ ᱡᱚᱛᱚ ᱠᱚ ᱚᱱᱟ ᱦᱚᱞᱚᱝ ᱨᱮ ᱢᱮᱥᱟ ᱠᱟᱛᱮᱜ ᱜᱮᱠ ᱠᱚ ᱤᱭᱟᱹ ᱠᱟᱛᱮ, ᱠᱚᱥᱟᱣ ᱠᱟᱛᱮ᱾ ᱛᱚ ᱢᱮᱥᱟ ᱠᱟᱛᱮᱫ ᱾ ᱞᱤᱛ ᱞᱟᱜᱟᱣ ᱠᱟᱛᱮᱫ ᱛᱟᱨᱯᱚᱨ ᱫᱚ ᱚᱱᱟ ᱚᱱᱟ ᱦᱚᱸ ᱤᱭᱟ. ᱟᱞᱮ᱾ ᱛᱟᱨ ᱯᱚᱨ ᱟᱨᱦᱚ ᱤᱭᱟᱹ ᱞᱟᱜᱟᱣ ᱠᱟᱛᱮᱜ᱾ ᱛᱟᱯᱚᱨᱮ ᱪᱮᱛᱟᱱᱨᱮ ᱫᱚᱦᱚᱭᱟᱞᱮ ᱛᱟᱯᱚᱨᱮ ᱾
ᱚ ᱟᱪᱪᱷᱟ ᱟᱪᱪᱷᱟ ᱟᱨ ᱚᱱᱟ ᱛᱟᱞᱮ ᱥᱟᱠᱟᱢ ᱨᱮᱯᱮ ᱯᱤᱴᱷᱟ. ᱭᱟ ᱛᱟᱞᱮ ᱥᱟᱠᱟᱢ ᱢᱟ ᱚᱱᱠᱟᱸ ᱩᱥᱩᱞ ᱪᱷᱮᱯᱚ ᱜᱮ ᱫᱚ ᱚᱱᱟ ᱨᱮᱜᱮ ᱯᱮ ᱯᱤᱴᱷᱟᱹᱭ ᱜᱮᱭᱟ?
ᱦᱮ ᱟᱫᱚ ᱟᱝᱠᱟ ᱜᱤ
ᱚ ᱟᱪᱪᱷᱟ ᱛᱟᱦᱚᱞᱮ ᱪᱚᱸᱫᱟ ᱫᱚ ᱪᱮᱫ ᱨᱮᱯᱮ ᱪᱚᱸᱫᱟᱭᱟ ᱛᱟᱣᱟᱨ ᱨᱮ? ᱥᱮ ᱚᱱᱠᱟ ᱮᱴᱟᱜ ᱠᱟᱨᱟᱦᱤ ᱠᱚᱨᱮ ᱯᱮ ᱪᱚᱸᱫᱟᱭᱟ?
ᱦᱮᱸ ᱟᱞᱮ ᱫᱚ᱾ ᱚᱱᱟ ᱠᱚᱨᱮ ᱫᱚ᱾ ᱪᱮᱫ ᱾ ᱛᱟᱯᱚᱨ ᱟᱱᱟ ᱪᱮᱛᱟᱱ ᱨᱮ ᱟᱵᱟᱨ ᱤᱧ ᱦᱩᱭᱩ-ᱟ᱾ ᱛᱟᱯᱚᱨ ᱫᱚ ᱟᱫᱚ ᱨᱟᱯᱟᱜ ᱥᱟᱛ ᱞᱮᱱ ᱠᱷᱟᱡ ᱫᱚᱻ
ᱚ ᱡᱟᱞᱟ ᱟᱨ ᱱᱚᱛᱮ ᱟᱞᱮ ᱥᱮᱫ ᱢᱟ ᱱᱚᱛᱮ ᱥᱟᱨᱡᱚᱢ ᱥᱟᱠᱟᱢ ᱫᱚᱢᱮ ᱧᱟᱢᱚᱜᱼᱟ ᱾ ᱥᱟᱨᱡᱚᱢ ᱥᱟᱠᱟᱢ ᱨᱮ ᱯᱤᱴᱷᱟᱹ ᱛᱷᱟᱯᱲᱟ ᱠᱟᱛᱮᱜ, ᱟᱨ ᱚᱱᱮ ᱠᱟᱨᱟᱦᱤ ᱟᱨ ᱵᱟᱠᱷᱟᱱ ᱫᱚ ᱚᱱᱠᱟ ᱛᱟᱣᱟ ᱠᱚᱨᱮ ᱜᱮᱞᱮ ᱯᱤᱴᱷᱟᱹ ᱵᱟᱲᱟᱭ ᱜᱮᱭᱟ᱾
ᱦᱩᱸᱻ
ᱟᱨ ᱛᱟᱦᱮᱞᱮ ᱟᱯᱮ ᱥᱮᱫ ᱚᱱᱠᱟ ᱱᱮᱛᱟᱨ ᱫᱤᱱ ᱫᱚ ᱛᱟᱞᱮ ᱵᱤᱞᱤ ᱠᱚ ᱧᱟᱢᱚᱜ ᱜᱮᱭᱟ ᱥᱮ ᱵᱟᱝ?
ᱦᱳᱭ ᱛᱟᱹᱞᱤ ᱵᱤᱞᱤ ᱦᱚᱭ ᱢᱟᱛᱠᱚᱢ ᱵᱤᱞᱤ ᱾
ᱟᱨ ᱵᱤᱞᱤ ᱦᱩᱭ ᱞᱮᱱ ᱜᱮ ᱟᱨ ᱠᱷᱟᱱ ᱢᱟ ᱪᱟᱞᱟᱣ ᱦᱩᱭᱩᱜᱼᱟ ᱟᱹᱜᱩ ᱠᱚ ᱛᱟᱹᱞᱤ ᱯᱤᱴᱷᱟᱹ ᱛᱟᱹᱞᱤ ᱵᱚᱲᱟ ᱠᱚ ᱡᱚᱢ ᱦᱩᱭᱩᱜᱼᱟ᱾
ᱟᱨ ᱚᱱᱟ ᱛᱟᱞᱮ ᱫᱚ ᱪᱮᱫ ᱠᱚᱨᱮᱯᱮ ᱯᱤᱴᱷᱟᱹᱭ ᱜᱮᱭᱟ?
ᱮ ᱦᱮᱸ ᱚᱱᱟᱫᱚ ᱤᱭᱟ ᱨᱮᱜᱤ ᱚᱱᱟ ᱚᱱᱟ ᱪᱟᱴᱩ ᱡᱟᱦᱟᱸ ᱛᱟᱦᱮᱱ ᱫᱚ᱾ ᱚᱱᱟ ᱞᱟᱹᱜᱤᱫ ᱠᱚ ᱛᱟᱦᱮᱱᱟ ᱛᱚ ᱚᱱᱟ ᱨᱮᱜᱤ ᱫᱚ᱾ ᱚᱱᱮ ᱡᱟᱦᱟᱸ ᱟᱠᱟ ᱫᱚᱵᱚᱱ ᱵᱟᱰᱟᱭ ᱜᱮᱭᱟ ᱤᱱᱠᱟ ᱜᱮ᱾
ᱟᱨ ᱦᱟᱱᱮ ᱟᱹᱰᱤ ᱨᱚᱠᱚᱢ ᱜᱟᱛᱮ ᱠᱚ ᱯᱤᱴᱷᱟᱹᱭᱟ ᱛᱚ ᱞᱩᱪᱤ ᱠᱚ ᱵᱮᱱᱟᱣᱟ ᱵᱚᱲᱟ ᱠᱚ ᱵᱮᱱᱟᱣᱟ᱾ ᱚᱱᱠᱟᱜᱮ ᱮᱢᱟᱱ ᱛᱮᱢᱟᱱ ᱟᱨᱚ ᱪᱮᱫ ᱠᱚᱪᱚ ᱠᱚ ᱵᱮᱱᱟᱣᱟ ᱟᱨ ᱱᱚᱛᱮ ᱟᱞᱮᱥᱮᱫ ᱫᱚ ᱤᱭᱟᱹ
ᱚᱱᱟ ᱫᱚ ᱾
ᱟᱞᱮ ᱥᱮᱫ ᱫᱚ ᱚᱱᱠᱟ ᱥᱤᱧ ᱟᱲᱟᱜ ᱥᱟᱠᱟᱢ ᱠᱚ ᱦᱮᱱᱟᱜᱼᱟ ᱚᱱᱟ ᱨᱮᱞᱮ ᱯᱤᱴᱷᱟᱹᱭ ᱜᱮᱭᱟ᱾ ᱟᱨ ᱚᱱᱟ ᱛᱚᱣᱟ ᱵᱟᱦᱟ ᱥᱟᱠᱟᱢ ᱨᱮ
ᱦᱩᱸ᱾
ᱟᱹᱰᱤ ᱪᱮᱨᱦᱟ ᱜᱮ ᱵᱩᱡᱷᱟᱹᱜᱼᱟ ᱚᱱᱟ ᱯᱤᱴᱷᱟᱹ ᱦᱚᱸ᱾
ᱚᱻ ᱡᱟᱞᱟ ᱦᱮᱸ ᱛᱚ ᱟᱨ
ᱪᱮᱫ ᱠᱚᱯᱮ ᱤᱥᱤᱱ ᱜᱮᱭᱟ ᱚᱱᱠᱟ?
ᱚᱱᱠᱟ ᱯᱤᱴᱷᱟᱹ ᱞᱮᱠᱟ ᱫᱚ ᱟᱨ ᱚᱱᱠᱟ ᱫᱚ ᱛᱮᱢᱚᱱ ᱫᱚ ᱵᱟᱹᱱᱩᱜᱼᱟ ᱟᱨ ᱚᱱᱮ ᱟᱢᱵᱟᱵᱚᱛᱤ ᱯᱟᱨᱚᱢᱮᱱ ᱟᱢᱵᱟᱵᱚᱛᱤ ᱨᱮᱫᱚ ᱪᱮᱫ ᱠᱚᱯᱮ ᱯᱤᱴᱷᱟᱹ ᱵᱟᱲᱟ ᱞᱮᱫᱼᱟ ᱛᱟᱦᱚᱞᱮ?
ᱦᱮᱸ ᱟᱢᱵᱟᱵᱚᱛᱤ ᱚᱱᱮ ᱟᱯᱮ ᱥᱮᱫ ᱫᱚ ᱟᱢᱵᱟᱵᱚᱛᱤ ᱫᱚ ᱵᱟᱝᱠᱚ ᱯᱟᱞᱚᱱ ᱜᱮᱭᱟ?
ᱚᱱᱮ ᱡᱟᱦᱟᱸ ᱫᱚ ᱠᱟᱱᱴᱷᱟᱲ ᱠᱚᱠᱚ ᱯᱤᱴᱷᱟᱹᱭ ᱫᱚ ᱩᱱ ᱥᱚᱢᱚᱭ ᱫᱚ᱾
ᱴᱷᱤᱠ᱾ ᱟᱞᱮ ᱢᱟ ᱟᱞᱮ ᱟᱹᱛᱩ ᱨᱮᱜᱮ ᱵᱟᱝᱢᱟ ᱦᱩᱭᱩᱜ ᱜᱮᱭᱟ ᱟᱨ ᱦᱩᱭᱩᱜ ᱜᱮᱭᱟ᱾ ᱚᱱᱟ ᱩᱞ ᱠᱷᱟᱱᱴᱟᱲ ᱠᱚᱠᱚ ᱡᱚᱢ ᱫᱚ᱾
ᱦᱮᱸ᱾
ᱚᱱᱟ ᱜᱮᱛᱚ
ᱦᱮᱸ ᱛᱚ ᱦᱮᱸ ᱛᱚ ᱛᱟᱦᱚᱞᱮ ᱟᱯᱮᱥᱮᱫ ᱫᱚ ᱠᱟᱱᱛᱷᱟᱲ ᱠᱚᱫᱚ ᱵᱟᱝᱠᱚ ᱯᱤᱴᱷᱟᱹ ᱵᱟᱲᱟᱭ ᱜᱮᱭᱟ?
ᱚᱠᱟ ᱞᱮᱠᱟ ᱠᱩ ᱞᱟᱹᱭᱟᱹᱧ ᱢᱮᱥᱮ ᱛᱟᱦᱚᱞᱮ᱾
ᱦᱮᱸ ᱟᱞᱮᱥᱮᱫ ᱢᱟ ᱚᱱᱟ ᱠᱟᱱ
ᱞᱟᱹᱭ ᱞᱮᱠᱷᱠᱟ ᱵᱟᱜᱮ ᱠᱚᱜ-ᱟ ᱢᱟᱱᱮ ᱵᱟᱝᱠᱷᱟ ᱚᱲᱟᱜ ᱨᱮ
ᱠᱟᱱᱴᱷᱟᱲ ᱫᱚ ᱮᱢᱱᱤ ᱪᱮᱫᱠᱟ ᱦᱮᱸ ᱮᱴᱟᱜ ᱡᱤᱞ ᱠᱚ ᱡᱮᱢᱚᱱ ᱠᱚ ᱯᱤᱴᱷᱟᱹᱭᱟ ᱚᱱᱠᱟ ᱜᱮᱠᱚ ᱯᱤᱴᱷᱟᱹᱭ ᱜᱮᱭᱟ ᱢᱮᱱᱠᱷᱟᱱ- ᱠᱟᱱᱴᱷᱟᱲ ᱫᱚ ᱚᱱᱟ ᱦᱚᱞᱚᱝ ᱥᱟᱛᱮᱜ ᱥᱤᱯᱤ ᱢᱮᱥᱟ ᱠᱟᱛᱮᱜ
ᱦᱩᱸ᱾
ᱟᱨ ᱮᱴᱟᱜ ᱡᱮᱞᱮᱠᱟ ᱠᱚ ᱯᱤᱴᱷᱟᱹᱭᱟ ᱡᱤᱞ ᱠᱚ ᱦᱳᱭ ᱚᱱᱠᱟ ᱜᱮ᱾
ᱚᱻ
ᱱᱟ ᱚᱞᱚᱜ
ᱟᱨ ᱵᱚᱲᱟᱭ ᱜᱮᱭᱟ ᱠᱚ ᱥᱮ ᱵᱟᱝ? ᱟᱨ ᱤᱭᱟᱹ ᱵᱚᱲᱟ ᱦᱚᱸᱠᱚ ᱜᱷᱚᱲᱟᱭ ᱜᱮᱭᱟ ᱥᱮ ᱵᱟᱝ ᱵᱚᱲᱟᱭ ᱜᱮᱭᱟ ᱠᱚ?
ᱵᱚᱲᱟ ᱫᱚ ᱚᱱᱠᱟ ᱵᱚᱲᱟ ᱠᱚᱫᱚ ᱩᱱᱟᱹᱜ ᱫᱚ ᱵᱟᱝ ᱥᱤᱵᱤᱞᱟ ᱱᱚᱣᱟ ᱫᱚ ᱦᱮᱲᱮᱢ ᱦᱮᱲᱮᱢ ᱜᱮᱭᱟ ᱛᱚ ᱯᱤᱴᱷᱟᱹ ᱜᱮ ᱵᱷᱟᱞᱮ ᱥᱤᱵᱤᱞᱟ᱾
ᱚᱻ ᱟᱪᱪᱷᱟ
ᱵᱚᱲᱟ ᱠᱚᱫᱚ ᱚᱱᱟ ᱛᱟᱞᱮ ᱨᱮᱱᱟᱜ ᱜᱮ ᱡᱟᱹᱥᱛᱤ ᱠᱚ ᱵᱮᱱᱟᱣ ᱜᱮᱭᱟ᱾
ᱚᱻ ᱟᱨ ᱜᱩᱲ ᱯᱤᱴᱷᱟᱹ ᱠᱚᱯᱮ ᱵᱮᱱᱟᱣ ᱜᱮᱭᱟ ᱥᱮ ᱵᱟᱝᱟ?
ᱜᱩᱲ ᱯᱤᱴᱷᱟᱹ ᱠᱚᱫᱚ ᱩᱱᱟᱹᱜ ᱫᱚ ᱱᱚᱱᱛᱮ ᱫᱚ ᱟᱞᱮ ᱥᱮᱫ ᱫᱚ ᱜᱩᱲ ᱯᱤᱴᱷᱟᱹ ᱠᱚᱫᱚ ᱵᱟᱠᱚ ᱵᱮᱱᱟᱣ ᱜᱮᱭᱟ᱾ ᱦᱟᱱᱟ ᱯᱟᱛᱲᱟ ᱯᱤᱴᱷᱟᱹ ᱜᱮ ᱡᱟᱹᱥᱛᱤ ᱦᱩᱭᱩᱜ ᱜᱮᱭᱟ ᱟᱞᱮ ᱥᱮᱫ ᱫᱚ ᱾
ᱚ, ᱥᱚᱨᱦᱟᱭ ᱠᱚᱨᱮ ᱫᱚ ᱜᱩᱲ ᱯᱤᱴᱟᱹ ᱫᱚᱠᱚ ᱤᱥᱤᱱ ᱫᱚ ᱾
ᱥᱚᱨᱦᱟᱭ ᱠᱚᱨᱮ ᱫᱚ ᱟᱹᱰᱤ ᱠᱚᱢ ᱜᱮ ᱚᱱᱟ ᱯᱟᱛᱲᱟ ᱯᱤᱴᱷᱟᱹ ᱜᱮ ᱵᱟᱹᱲᱛᱤ ᱫᱚᱞᱮ ᱤᱥᱤᱱ ᱜᱮᱭᱟ ᱟᱞᱮ ᱫᱚ ᱾ ᱟᱯᱮ ᱥᱮ ᱫᱚ ᱚᱱᱟ ᱜᱩᱲ ᱯᱤᱴᱷᱟᱹ ᱠᱚᱜᱮ ᱵᱟᱹᱲᱛᱤ ᱠᱚ ᱤᱥᱤᱱᱟ?
ᱱᱚᱣᱟ ᱥᱚᱨᱦᱟᱭ ᱦᱤᱞᱳᱜ ᱫᱚ ᱤᱥᱤᱱ ᱜᱮᱭᱟ ᱞᱮ ᱵᱚᱸᱜᱟᱱ ᱦᱤᱞᱳᱜ ᱫᱚ ᱾ ᱚᱱᱟ ᱜᱩᱲ ᱯᱤᱴᱷᱟᱹ ᱠᱚᱫᱚ ᱞᱮ ᱤᱥᱤᱱᱟ ᱯᱮᱲᱟ ᱠᱚ ᱠᱚ ᱦᱤᱡᱩᱜᱼᱟ ᱥᱮ ᱵᱟᱝ ᱟᱨ ᱾ ᱟᱫᱚ ᱤᱧ ᱫᱚ ᱟᱞᱮ ᱫᱚ ᱜᱩᱲ ᱯᱤᱴᱷᱟᱹ ᱫᱚ ᱛᱟᱦᱮᱱ ᱛᱟᱞᱮ ᱜᱮᱭᱟ ᱚᱱᱟ ᱫᱚ ᱾ ᱤᱧ ᱫᱚ ᱟᱹᱰᱤ ᱵᱷᱟᱹᱜᱮ ᱥᱮᱼᱟ ᱩᱸ
ᱦᱮᱸ ᱩᱱᱟᱹᱜ ᱜᱟᱱ ᱯᱮᱲᱟ ᱠᱚᱯᱮ ᱱᱮᱣᱛᱟ ᱠᱟᱠᱚᱣᱟ ᱟᱫᱚ ᱠᱟᱹᱴᱤᱡ ᱡᱩᱫᱤ ᱵᱷᱟᱹᱜᱮ ᱧᱚᱜ ᱵᱟᱝ ᱮᱢ ᱡᱚᱢ ᱦᱚᱪᱚ ᱠᱚ ᱠᱚᱣᱟ ᱩᱱᱠᱩ ᱯᱩᱞᱤᱭᱟᱹ ᱪᱟᱞᱟᱣ ᱞᱮᱱᱟ ᱞᱮ ᱟᱨ ᱚᱱᱠᱟ ᱠᱳᱱᱚ
ᱡᱩᱫᱟᱹ ᱧᱚᱜ ᱟᱸᱡᱚᱢᱚᱜ-ᱟ ᱠᱟᱱᱟ ᱩᱱ ᱦᱤᱞᱳᱜ ᱠᱚᱢ ᱞᱟᱜᱟᱣ ᱠᱟᱜᱼᱟ ᱥᱮ ᱵᱟᱝ ᱵᱟᱝ ᱥᱮ ᱪᱮᱫ?
ᱵᱟᱝᱟ ᱵᱟᱝᱟ ᱾
ᱟᱹᱵᱤᱱᱟᱜ ᱟᱹᱵᱤᱱᱟᱜ ᱟᱞᱟᱫᱟ ᱟᱸᱡᱚᱢᱚᱜ ᱠᱟᱱᱟ, ᱡᱷᱮᱸ ᱡᱷᱮᱸᱜ ᱠᱟᱱᱟ ᱾
ᱚ ᱟᱪᱪᱷᱟ ᱟᱪᱪᱷᱟ, ᱱᱚᱱᱛᱮ ᱟᱞᱮ ᱟ ᱟᱹᱛᱩ ᱥᱮᱫᱢᱟ ᱩᱱᱠᱩ ᱚ ᱪᱤᱞᱤ ᱛᱤᱡᱩ ᱦᱮᱱᱟᱜ ᱠᱚᱣᱟ ᱩᱱᱠᱩ ᱠᱚ ᱨᱟᱜ ᱮᱫᱟ ᱫᱚᱢᱮ ᱚᱱᱟ ᱦᱚᱛᱮᱡ ᱛᱮ ᱚᱱᱟ ᱥᱟᱰᱮ ᱠᱟᱱᱟ ᱾
ᱚ ᱦᱩᱭ ᱫᱟᱲᱮᱜ-ᱟ ᱾ ᱯᱟᱞᱮᱜ ᱫᱟᱜ ᱠᱷᱟᱹᱛᱤᱨ ᱛᱮᱠᱚ ᱩᱰᱩᱠ ᱟᱠᱟᱱᱟ ᱧᱤᱫᱟᱹ ᱠᱚᱫᱚ ᱠᱚ ᱨᱟᱜ ᱜᱮᱭᱟ ᱛᱚ ᱾
ᱩᱱᱠᱩ ᱜᱷᱩᱜᱽᱨᱤ ᱥᱮ ᱪᱤᱞᱤ ᱠᱚ ᱞᱟᱹᱭ ᱠᱚᱫᱟ ᱦᱳᱭ ᱩᱱᱠᱩ ᱾
ᱦᱳᱭ ᱾ ᱦᱩᱭ ᱫᱟᱲᱮᱜ-ᱟ ᱾
ᱟᱪᱪᱷᱟ ᱟᱹᱰᱤ ᱟᱹᱰᱤ ᱡᱟᱹᱥᱛᱤ ᱧᱚᱜ ᱜᱮ ᱥᱟᱰᱮ ᱠᱟᱱᱟ ᱥᱮ ᱪᱮᱛᱟ?
ᱵᱟᱲᱟᱭ ᱨᱚᱲ ᱯᱤᱪᱷᱟ ᱚᱱᱠᱟ ᱫᱚ ᱟᱸᱡᱚᱢᱚᱜ ᱠᱟᱱᱟ ᱟᱫᱚ ᱱᱚᱜ-ᱚᱭ ᱢᱤᱫ ᱜᱷᱟᱹᱲᱤᱡ ᱞᱟᱦᱟ ᱠᱷᱚᱱ ᱜᱮ ᱟᱸᱡᱚᱢᱚᱜ ᱠᱟᱱᱟ ᱾